ᱦᱮᱞᱳ ᱦᱮᱸ
ᱚ ᱟᱸᱡᱚᱢᱚᱜ ᱠᱟᱱ ᱜᱮᱭᱟ ᱛᱚ
ᱦᱮᱸ ᱟᱸᱡᱚᱢ ᱫᱟᱹᱧ
ᱚᱻᱪᱮᱫ ᱞᱮᱠᱟ ᱱᱟᱯᱟᱭ ᱜᱮ
ᱦᱮᱸ ᱱᱟᱯᱟᱭ ᱜᱮ ᱟᱢ ᱜᱮ ᱪᱮᱫ ᱞᱮᱠᱟ
ᱦᱮᱸ ᱤᱧ ᱦᱚᱸ ᱢᱚᱸᱡᱽ ᱜᱮ ᱛᱟᱦᱚᱞᱮ ᱪᱮᱫ ᱪᱮᱠᱟᱭ ᱦᱩᱭᱩᱜ ᱠᱟᱱᱟ
ᱚᱲᱟᱜ ᱨᱮᱜᱤ ᱟᱨ ᱟᱢ
ᱤᱧ ᱦᱚᱸ ᱚᱲᱟᱜ ᱨᱮᱜᱮ ᱱᱚᱛᱮ ᱵᱟᱲᱜᱮ ᱥᱮᱫ ᱨᱮ ᱢᱤᱱᱟᱹᱧᱟ
ᱛᱟᱦᱚᱞᱮ ᱪᱮᱫ ᱠᱚ ᱠᱟᱹᱢᱤ ᱵᱟᱲᱟᱭᱮᱫ ᱦᱮᱸ ᱦᱩᱭᱱᱟ ᱡᱚᱢ ᱵᱟᱲᱟ ᱫᱚ ᱛᱟᱦᱚᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ
ᱠᱟᱹᱢᱤ ᱫᱚ ᱪᱮᱫ ᱜᱮ ᱵᱟᱝ ᱚᱲᱟᱜ ᱠᱚᱨᱮ ᱜᱮ
ᱚ ᱟᱞᱮ ᱥᱮᱫ ᱦᱚᱸ ᱚᱱᱠᱟᱜᱮ ᱟᱹᱛᱩ ᱫᱤᱥᱚᱢ ᱫᱚ
ᱟᱹᱛᱩ ᱫᱤᱥᱚᱢ ᱫᱚ ᱱᱚᱱᱛᱮ ᱵᱚᱨᱫᱷᱚᱢᱟᱱ
ᱚ ᱵᱚᱨᱫᱷᱚᱢᱟᱱ ᱵᱟᱝ ᱦᱩᱸ
ᱦᱩᱸ ᱟᱨ ᱟᱢ ᱫᱚ
ᱤᱧ ᱱᱚᱱᱛᱮ ᱥᱤᱣᱲᱤ ᱥᱮᱫ
ᱚ
ᱛᱟᱦᱚᱞᱮ ᱫᱟᱜ ᱵᱟᱲᱟᱭ ᱫᱟᱭ ᱥᱮ ᱵᱟᱝ ᱟᱯᱮ ᱥᱮᱫ ᱫᱚ
ᱦᱮ ᱢᱟᱡᱷᱮ ᱥᱟᱡᱮ ᱫᱟᱜ ᱮᱫ ᱜᱮᱭᱟ
ᱢᱟᱡᱷᱮ ᱥᱟᱡᱷᱮ ᱵᱟᱝ ᱟᱞᱮᱥᱮᱫ ᱱᱤᱛᱚᱜ ᱨᱤᱢᱤᱞ ᱵᱟᱲᱟ ᱠᱟᱫᱟ ᱦᱚᱞᱟᱭ ᱫᱟᱜ ᱠᱮᱫᱟ ᱠᱟᱡᱟᱠ ᱱᱤᱛᱚᱜ ᱨᱤᱢᱤᱞ ᱵᱟᱲᱟ ᱟᱠᱟᱫᱟᱭ ᱱᱤᱛᱚᱜ ᱫᱚ ᱫᱟᱜ ᱫᱟᱜ ᱜᱮ ᱟᱹᱭᱠᱟᱹᱜ ᱠᱟᱱᱟ ᱫᱟᱠᱟᱭ ᱯᱟᱥᱮᱡ
ᱦᱮᱸ
ᱦᱚᱸ ᱱᱤᱛᱚᱜ ᱫᱚ ᱦᱩᱲᱩ ᱠᱚ ᱮᱨ ᱟᱯᱷᱚᱨ ᱫᱤᱱ ᱟᱞᱮᱥᱮᱫ ᱫᱚ
ᱦᱮᱸ ᱟᱞᱮ ᱥᱮᱫ ᱛᱚ ᱥᱤᱭᱟᱹᱵ ᱱᱮᱛᱟᱨ ᱫᱚ ᱥᱤ ᱦᱮᱸ ᱛᱚ ᱞᱟᱜᱟᱣ ᱦᱩᱭᱩᱜᱼᱟ ᱛᱚᱵᱮ ᱛᱚ ᱛᱚᱵᱮ ᱛᱚᱢ ᱮᱨᱚᱜ-ᱟ ᱵᱟᱢ ᱵᱟᱜᱟᱣ ᱞᱤᱠᱷᱟᱡ ᱫᱚ ᱠᱷᱮᱛ ᱠᱩᱡ
ᱵᱟᱝ ᱦᱩᱭᱩᱜᱼᱟ ᱦᱮᱸ ᱟᱞᱮᱥᱮᱫ ᱫᱚᱞᱮ ᱢᱤᱫ ᱵᱟᱨ ᱦᱚᱲ ᱫᱚᱠᱚ ᱮᱨ ᱠᱮᱫᱟ ᱟᱞᱮ ᱦᱚᱸ ᱢᱤᱫᱴᱮᱡ ᱠᱷᱮᱛ ᱜᱟᱱ ᱜᱮ ᱾
ᱱᱤᱛᱚᱜ ᱫᱚ ᱱᱚᱜᱼᱚᱭ ᱱᱤᱛᱚᱜ ᱜᱮ ᱮᱦᱚᱵ ᱦᱩᱭ ᱠᱟᱱᱟ ᱾
ᱦᱮᱸᱻ
ᱟᱨ ᱫᱟᱜ ᱫᱟᱭ ᱛᱚ ᱵᱟᱝ ᱡᱩᱛᱩᱜ ᱠᱟᱱᱟ ᱾
ᱦᱩᱸ ᱫᱟᱜ ᱞᱮᱠᱷᱟᱡ ᱜᱮ ᱛᱚ ᱵᱟᱝ ᱡᱩᱛᱩᱜᱼᱟ ᱾
ᱦᱩᱸ ᱦᱩᱸ ᱛᱟᱦᱚᱞᱮ ᱵᱟᱯᱞᱟ ᱠᱚᱫᱚ ᱦᱩᱭ ᱠᱟᱱ ᱜᱮᱭᱟ?
ᱵᱟᱝ ᱦᱩᱭ ᱠᱟᱱᱟ ᱾
ᱚ ᱵᱟᱵᱟᱨᱤ ᱚᱻ ᱛᱟᱦᱚᱞᱮ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ?
ᱚᱲᱟᱜ ᱠᱚᱨᱮ ᱜᱤ
ᱚ ᱟᱪᱪᱷᱟ ᱾
ᱟᱞᱮ ᱪᱮ ᱦᱚᱸ ᱚᱱᱠᱟᱜᱤ ᱾
ᱠᱚᱞ ᱦᱤᱡᱩᱜ ᱠᱟᱱ ᱛᱟᱢᱟ, ᱦᱟᱸ?
ᱥᱟᱰᱤ ᱠᱟᱱᱟ ᱾
ᱦᱮᱞᱳ
ᱦᱮᱸ ᱢᱮᱱᱫᱟᱹᱧ
ᱦᱮᱞᱳ
ᱦᱮᱸ ᱵᱟᱝ ᱟᱸᱡᱚᱢᱚᱜ ᱠᱟᱱᱟ?
ᱵᱟᱝ ᱟᱸᱡᱚᱢᱚᱜ ᱠᱟᱱ ᱛᱟᱸᱦᱮᱱᱟ ᱞᱟᱹᱭ ᱢᱮ ᱱᱤᱛᱳᱜ ᱾
ᱚ ᱻ
ᱟᱨ ᱛᱤᱱᱟᱹᱜ ᱵᱚᱭᱦᱟ ᱯᱮ ᱫᱚ?
ᱟᱞᱮᱫᱚ ᱵᱟᱨ ᱵᱚᱭᱦᱟ ᱾
ᱟᱢ ᱫᱚ?
ᱤᱧ ᱫᱚ ᱠᱟᱹᱴᱤᱡ ᱤᱜ ᱾ ᱟᱨ ᱢᱤᱫᱴᱮᱡ ᱞᱟᱹᱴᱩ ᱫᱤᱫᱤ ᱢᱮᱱᱟᱭᱟ ᱾
ᱤᱧ ᱦᱚᱸ ᱚᱱᱠᱟ ᱜᱮ ᱦᱚᱯᱚᱱ ᱴᱤ ᱾
ᱚᱻ ᱟᱢᱫᱚ ᱞᱟᱹᱴᱩᱭᱤᱡ?
ᱵᱟᱝ ᱤᱧᱜᱤ ᱦᱚᱯᱚᱱ ᱾ ᱦᱮᱸ᱾
ᱚ ᱵᱟᱨ ᱵᱚᱭᱦᱟ?
ᱵᱟᱨ ᱦᱮᱸ᱾
ᱚ ᱟᱪᱪᱷᱟ, ᱥᱚᱢᱟᱱ ᱥᱚᱢᱟᱱ ᱵᱚᱭᱦᱟ ᱾
ᱦᱮᱸ ᱦᱮᱸ᱾
ᱚᱻ
ᱟᱜ-ᱟᱜ ᱟᱯᱮ ᱥᱩᱨ ᱨᱮ ᱨᱳᱰ ᱢᱮᱱᱟᱜᱼᱟ ᱥᱮ ᱵᱟᱡᱟᱨ, ᱵᱟᱡᱟᱨ ᱥᱮᱫ ᱨᱮᱜᱮ ᱚᱲᱟᱜ ᱢᱮᱱᱟᱜ ᱛᱟᱯᱮᱭᱟ ᱥᱮ?
ᱦᱮᱸ ᱟᱸᱡᱚᱢᱚᱜ ᱠᱟᱱᱟ ᱥᱮ ᱨᱳᱰ ᱨᱮᱱᱟᱜ?
ᱦᱮᱸ ᱜᱟᱹᱰᱤ ᱠᱚ ᱟᱸᱡᱚᱢᱚᱜ ᱠᱟᱱᱟ ᱟᱫᱚᱧ ᱚᱱ ᱠᱟᱭ ᱫᱟ ᱾ ᱟᱫᱤᱧ ᱤᱱᱠᱟᱭᱫᱟ ᱾ ᱛᱟᱦᱚᱞᱮ ᱱᱚᱣᱟ ᱠᱚ ᱛᱤᱱᱟᱹᱜ ᱫᱤᱱ ᱠᱷᱚᱱ ᱮᱢ ᱠᱟᱹᱢᱤᱭᱮᱫᱟ?
ᱤᱧ ᱫᱚ ᱡᱟᱹᱥᱛᱤ ᱫᱤᱱ ᱫᱚ ᱵᱟᱝ ᱛᱷᱚᱲᱟ ᱫᱤᱱ ᱜᱤ ᱾ ᱱᱟᱣᱟ ᱜᱮᱭᱟᱹᱧ ᱤᱧ ᱦᱚᱸ᱾
ᱚᱻ ᱪᱮᱫ? ᱤᱧ ᱦᱩᱭᱱᱟ ᱤᱧᱦᱚ ᱵᱟᱹᱧ ᱦᱩᱭ ᱟᱠᱟᱱᱟ ᱤᱧᱦᱚ ᱵᱟᱨᱯᱮ ᱫᱤᱱ ᱜᱮᱧ ᱦᱩᱭᱩᱜ ᱠᱟᱱᱟ ᱾
ᱱᱟᱣᱟ ᱜᱤ᱾
ᱚᱻ ᱟᱢ ᱦᱚᱸ ᱛᱤᱱᱟᱹᱜ ᱫᱤᱱ ᱠᱷᱚᱱ ᱪᱚ?
ᱵᱟᱝ ᱵᱟᱝ ᱱᱚᱜᱚᱭ ᱠᱚ ᱫᱤᱱ ᱜᱮ᱾ ᱯᱟᱹᱦᱤᱞ ᱫᱚᱧ ᱵᱷᱟᱹᱵᱤᱭᱮᱫ ᱛᱟᱦᱮᱸᱱᱟ ᱱᱚᱣᱟ, ᱮᱯ ᱛᱮ ᱡᱟᱦᱟᱸᱱᱟᱜ ᱟᱫᱷᱟᱨ ᱠᱟᱨᱰ ᱠᱩ ᱥᱮ ᱱᱟᱢᱵᱟᱨ ᱠᱚᱧ ᱮᱢ ᱫᱟᱛᱚ ᱛᱚ ᱡᱟᱦᱟᱸᱱᱟᱜ ᱯᱨᱚᱵᱞᱮᱢ ᱦᱩᱭᱩᱜᱭ ᱛᱤᱧᱟᱹ ᱥᱮ ᱵᱟᱝ ᱚᱱᱟ ᱠᱷᱟᱹᱛᱤᱨ ᱛᱮ ᱵᱟᱹᱧ ᱳᱯᱮᱱᱮᱫ ᱵᱟᱹᱧ ᱠᱷᱩᱞᱟᱹᱣᱮᱫ ᱛᱟᱦᱮᱱᱟ᱾
ᱦᱮᱸ ᱤᱧᱦᱚᱸ ᱱᱚᱣᱟ ᱠᱚᱜᱮ ᱵᱚᱛᱚᱨᱤᱧ ᱟᱹᱭᱠᱟᱹᱣᱟ᱾
ᱦᱮᱸ ᱱᱮᱛᱟᱨ ᱫᱚ ᱟᱫᱷᱟᱨ ᱠᱟᱨᱰ ᱟᱨ ᱢᱳᱵᱟᱭᱤᱞ ᱱᱟᱢᱵᱟᱨ ᱜᱮ ᱡᱚᱛᱚ ᱤᱭᱟᱹ ᱛᱟᱦᱮᱸᱱᱟ ᱛᱚ ᱞᱤᱝᱠ ᱛᱟᱦᱮᱸᱱᱟ᱾ ᱟᱫᱚ ᱱᱟᱥᱤ ᱦᱳᱭ ᱱᱟᱥᱮᱭᱟᱜ ᱦᱟᱱᱛᱮ ᱱᱟᱛᱮ ᱞᱮᱱᱠᱷᱟᱱ ᱵᱮᱝᱠ ᱵᱮᱞᱮᱱᱥ ᱡᱚᱛᱚᱢ ᱧᱮᱞᱟ ᱛᱟᱭᱚᱢ ᱛᱮ ᱠᱷᱟᱹᱞᱤᱭᱮᱱ ᱛᱟᱢᱟ
ᱮᱠᱫᱚᱢ ᱮᱠᱫᱚᱢ ᱮᱠᱫᱚᱢ ᱟᱫᱚ ᱤᱧ ᱫᱚ ᱚᱱᱟ ᱵᱚᱛᱚᱨ ᱛᱮ ᱮᱴᱟᱜ ᱱᱚᱢᱵᱚᱨ ᱛᱮ ᱡᱟᱦᱟᱸ ᱡᱟᱦᱟᱸ ᱱᱟᱢᱵᱚᱨ ᱨᱮ ᱟᱫᱷᱟᱨ ᱠᱟᱨᱰ ᱨᱮ ᱡᱚᱲᱟᱣ ᱵᱟᱹᱱᱩᱜ ᱛᱤᱧ ᱵᱮᱝ ᱨᱮ ᱡᱚᱲᱟᱣ ᱵᱟᱹᱱᱩᱜ ᱛᱤᱧ ᱟᱫᱚ ᱮᱴᱟᱜ ᱱᱚᱢᱵᱚᱨ ᱛᱮ ᱱᱚᱣᱟᱫᱚᱧ ᱠᱷᱩᱞᱟᱹᱣ ᱟᱠᱟᱜᱼᱟ
ᱦᱮᱸ ᱚᱱᱟ ᱱᱟᱥᱤᱠ ᱜᱮ
ᱦᱮᱸ ᱟᱫᱚ ᱟᱫᱚ ᱟᱫᱷᱟᱨ ᱠᱟᱨᱰ ᱨᱮᱫᱚ ᱱᱚᱣᱟ ᱨᱮᱫᱚ ᱵᱟᱹᱧ ᱧᱮᱞ ᱮᱫᱟ ᱚᱸᱰᱮ ᱵᱚᱞᱮ ᱤᱥᱠᱤᱯ ᱨᱮᱱᱟᱜ ᱛᱟᱦᱮᱸ ᱠᱟᱱᱟ ᱚᱯᱥᱮᱱ
ᱦᱮᱸ ᱦᱮᱸ ᱤᱧ ᱦᱚᱸ ᱵᱚᱞᱮ ᱵᱟᱹᱧ ᱮᱢ ᱟᱠᱟᱫᱟ ᱟᱫᱚ ᱛᱚᱵᱩ ᱛᱚ ᱚᱸᱰᱮ ᱚᱯᱥᱮᱱ ᱨᱮᱫᱚ ᱢᱮᱱᱟᱜ ᱟ ᱛᱚ ᱟᱫᱷᱟᱨ ᱠᱟᱨᱰ
ᱦᱮᱸ ᱦᱮᱸ ᱢᱮᱱᱟᱜ ᱜᱮᱭᱟ ᱞᱳᱠᱮᱥᱚᱱ ᱠᱚᱦᱚᱸ ᱯᱩᱨᱟᱹ ᱤᱭᱟᱹ ᱚᱱ ᱦᱩᱭᱩᱜ ᱠᱟᱱᱟ
ᱦᱮᱸ ᱵᱠᱷᱟᱡ ᱫᱚ ᱚᱱᱟ ᱛᱚᱨᱚᱯ ᱜᱮᱛᱚ ᱛᱷᱚᱲᱟ ᱢᱩᱥ ᱴᱷᱤᱠ ᱧᱚᱜ ᱚᱱᱮᱠᱩ ᱵᱷᱟᱹᱵᱤ ᱠᱟᱛᱮ, ᱢᱮᱱᱫᱟᱹᱧ ᱠᱚᱨᱟᱣ ᱟᱹᱧ ᱥᱮ ᱵᱟᱹᱧ ᱠᱚᱨᱟᱣ-ᱟ᱾
ᱦᱮᱸ ᱟᱫᱚ ᱤᱧ ᱦᱚᱸ ᱤᱭᱩᱴᱩᱵᱽ ᱠᱚᱨᱮᱧ ᱧᱮᱞ ᱵᱟᱲᱟ ᱠᱮᱫᱟ ᱦᱮᱸ ᱵᱷᱟᱜᱤ ᱟᱭᱢᱟ ᱫᱤᱱ ᱠᱷᱚᱡ ᱜᱮ ᱠᱟᱹᱢᱤᱭᱮᱫᱟ ᱱᱚᱣᱟ ᱮᱯ᱾
ᱦᱮᱸ ᱯᱟᱹᱦᱤᱞ ᱫᱚ ᱟᱞᱮ ᱫᱚᱞᱮ ᱠᱟᱹᱢᱤᱠᱟᱛ ᱜᱮᱭᱟ ᱚᱱᱟ ᱱᱚᱝᱠᱟ ᱜᱮ
ᱦᱮᱸ ᱦᱮᱸ ᱤᱧᱦ ᱞᱟᱦᱟ ᱮ ᱚᱱᱟ ᱪᱮᱫ ᱢᱤᱫᱴᱮᱡ ᱦᱮᱡ ᱞᱮᱱᱟ ᱥᱟᱱ ᱨᱮᱠᱚᱨᱰᱝ ᱪᱮᱫ ᱮ ᱪᱚ ᱢᱤᱫᱴᱮᱱ
ᱦᱳᱭ ᱨᱮᱠᱚᱨᱰᱤᱝ ᱦᱮᱸ ᱦᱮᱸ ᱚᱱᱟᱧ ᱠᱚᱨᱟᱣ ᱟᱠᱟᱫᱟ ᱞᱟᱦᱟ ᱫᱚ
ᱤᱧ ᱦᱚᱸ
ᱟᱧ ᱢᱮᱱᱫᱟ ᱞᱟᱦᱟᱧ ᱠᱚᱨᱟᱣ ᱟᱠᱟᱫᱟ ᱡᱩᱫᱤ ᱚᱱᱠᱟ ᱠᱷᱟᱡ ᱫᱚ ᱴᱷᱤᱠ ᱜᱮ ᱢᱟᱱᱮ ᱢᱤᱫ ᱫᱷᱟᱣᱤᱧ ᱠᱚᱨᱟᱣ ᱟᱠᱟᱫᱟ ᱛᱚ ᱛᱟᱦᱞᱮ ᱤᱭᱟᱹ ᱫᱚ ᱵᱟᱠ ᱟᱨ ᱱᱚᱣᱟ ᱫᱚ ᱟᱵᱟᱨ ᱮᱴᱟᱜ ᱠᱤᱪᱷᱩ ᱡᱟᱦᱟᱸᱞᱮᱠᱟ ᱯᱨᱚᱵᱞᱮᱢ ᱦᱩᱭ ᱞᱮᱱ ᱠᱷᱟᱪ ᱫᱚ ᱵᱟᱨ ᱵᱟᱨ ᱥᱟᱭ ᱤᱧ ᱦᱩᱫᱤᱥᱚᱜ ᱠᱟᱹᱱᱟᱹᱧ ᱢᱮᱱᱫᱟᱹᱧ ᱢᱤᱫ ᱥᱟᱶᱫᱚᱧ ᱢᱮᱱᱫᱟᱹᱧ ᱞᱟᱦᱟ ᱵᱟᱨᱤᱧ ᱠᱚᱨᱟᱣ ᱠᱟᱫᱟ ᱪᱮᱫ ᱦᱚᱸ ᱵᱟᱝ ᱦᱩᱭᱩᱜᱼᱟ ᱟᱵᱟᱨᱤᱧ ᱢᱮᱱᱫᱟ ᱟᱵᱟᱨ ᱞᱟᱦᱟ ᱵᱟᱨ ᱞᱮᱠᱟ ᱡᱩᱫᱤ ᱱᱚᱣᱟ ᱨᱮᱱᱟᱜ ᱟᱵᱟᱨ ᱢᱟ ᱡᱩᱫᱟᱹᱣ ᱜᱮ ᱟᱫᱷᱟᱨ ᱠᱟᱨᱰ ᱠᱚ ᱱᱟᱢᱵᱟᱨ ᱠᱚ ᱚᱱᱟ ᱛᱷᱚᱨᱤᱧ
ᱦᱮᱸ ᱮᱠᱫᱚᱢ ᱚᱱᱠᱟ ᱟᱹᱭᱠᱟᱹᱜ ᱠᱟᱱ ᱜᱮᱭᱟ ᱟᱭᱢᱟ ᱦᱚᱲ ᱯᱟᱥᱮᱡ ᱚᱱᱠᱟ ᱠᱚ ᱟᱹᱭᱠᱟᱹᱣᱮᱫ ᱠᱟᱱ ᱜᱮᱭᱟ
ᱦᱮᱸ ᱚᱱᱟ ᱛᱚᱨ ᱵᱚᱞᱮ ᱮᱴᱤ ᱵᱷᱵᱤᱛ
ᱦᱮᱸ ᱦᱮᱸ ᱱᱮᱛᱟᱨ ᱫᱚ ᱟᱹᱰᱤ ᱵᱷᱟᱵᱤ ᱠᱟᱛᱮᱫ ᱜᱮ ᱟᱫᱚ ᱤᱭᱩᱴᱩᱵᱽ ᱨᱤᱧ ᱧᱮᱞ ᱠᱮᱫᱟ ᱟᱭᱢᱟ ᱫᱤᱱ ᱠᱷᱚᱱᱚᱡ ᱜᱮᱮ ᱤᱭᱟᱹᱭᱫᱟ ᱱᱚᱣᱟ ᱟᱫᱚᱧ ᱢᱮᱱ ᱮᱫᱟ ᱚ ᱴᱷᱤᱠ ᱜᱮᱭᱟ ᱛᱟᱦᱚᱞᱮ ᱢᱤᱫ ᱫᱚᱢᱧ ᱧᱮᱞ ᱞᱮᱜᱟ ᱠᱜ ᱞᱮᱜᱮ ᱪᱮᱫ ᱠᱚ ᱡᱟᱦᱟᱸᱱᱟᱜ ᱡᱩᱫᱤ ᱟᱹᱰᱤ ᱤᱭᱟᱹ ᱦᱩᱭᱩᱜ ᱠᱷᱟᱡ ᱵᱟᱹᱧ ᱤᱭᱟᱹᱭᱟ ᱟᱹᱰᱤ ᱟᱸᱴ ᱡᱟᱦᱟᱸᱱᱟᱜ ᱠᱚ ᱠᱷᱚᱡᱚᱜ ᱠᱷᱟᱡ
ᱦᱩᱸ ᱤᱧᱦᱚᱛᱚ ᱚᱱᱟᱜᱮᱧ ᱞᱟᱹᱭ ᱫᱟ
ᱟᱨ
ᱟᱫᱚ ᱛᱤᱱᱟᱹᱜ ᱮᱢ ᱯᱚᱭᱥᱟ ᱵᱟᱲᱟ ᱠᱮᱫᱟ?
ᱯᱚᱭᱥᱟ ᱫᱚ ᱱᱚᱜᱚᱭ ᱵᱟᱨᱫᱤᱱ ᱜᱮ ᱦᱩᱭ ᱠᱟᱱᱟ ᱛᱚ ᱵᱟᱝ ᱪᱮᱫ ᱦᱚᱸ ᱵᱟᱝ ᱦᱩᱭ ᱠᱟᱱᱟ ᱠᱚᱞ ᱦᱚᱸ ᱡᱟᱹᱥᱛᱤ ᱵᱟᱹᱧ ᱠᱚᱞ ᱵᱟᱲᱟᱣ ᱟᱠᱟᱜᱼᱟ ᱦᱚᱜᱼᱚᱭ ᱱᱤᱛᱚᱜ ᱜᱮ ᱯᱟᱸᱪ ᱪᱮ ᱪᱷᱮ ᱫᱚ ᱦᱩᱭᱮᱱᱟ ᱱᱤᱭᱟᱹ ᱜᱚ ᱪᱷᱮ ᱫᱚ ᱯᱟᱥᱮᱡ ᱦᱩᱭᱩᱜ ᱠᱟᱱᱟ ᱦᱟᱸᱜ
ᱠᱚᱞ ᱠᱟᱫᱟᱢ
ᱦᱮᱸ
ᱚᱻ
ᱟᱨ ᱟᱢ ᱫᱚ ᱯᱟᱥᱮᱡ ᱡᱟᱹᱥᱛᱤ?
ᱵᱟ ᱵᱟ ᱤᱧ ᱚᱱᱠᱟ ᱜᱤ ᱱᱟᱶᱟ ᱜᱤ᱾
ᱚ ᱯᱚᱭᱥᱟ ᱠᱚᱫᱚᱧ ᱧᱮᱞᱫᱟ ᱧᱟᱢ ᱵᱟᱲᱟᱭ ᱦᱮᱸ
ᱦᱮᱸ ᱟᱢ ᱫᱚ ᱟᱹᱣᱨᱤᱢ ᱧᱮᱞᱟ?
ᱤᱧ ᱫᱚ ᱵᱟᱝ ᱮᱸ ᱚᱸ ᱚᱸᱰᱮ ᱦᱚᱸ ᱵᱟᱝ ᱧᱮᱞᱚᱜ ᱠᱟᱱᱟ ᱟᱨ ᱮᱴᱟᱜ ᱦᱚᱲᱟᱜ ᱫᱚᱧ ᱧᱮᱞ ᱮᱫᱟ ᱚᱱᱟ ᱥᱤᱥᱨᱤᱱ ᱥᱚᱴ ᱠᱚ ᱠᱩᱞ ᱵᱟᱲᱟ ᱞᱮ
ᱦᱮᱸ ᱦᱮᱸ ᱦᱮᱸᱛᱚ ᱤᱧ ᱦᱚᱸᱛᱚᱧ ᱧᱮᱞᱮᱫ ᱛᱟᱸᱦᱮᱫ᱾ ᱤᱥᱠᱨᱤᱱᱥᱚᱴ
ᱦᱩᱸ ᱟᱫᱚ ᱩᱱᱠᱩ ᱛᱤᱥ ᱠᱷᱚᱱᱚᱡ ᱠᱚ ᱠᱟᱹᱢᱤᱭᱮᱫᱟ ᱜᱚᱜ ᱵᱟᱲᱟᱭ? ᱟᱫᱚ ᱦᱟᱱᱟ ᱠᱷ ᱫᱚ ᱯᱚᱭᱥᱟ ᱫᱚ ᱱᱚᱣᱟ ᱫᱚ ᱰᱷᱮᱨ ᱠᱚ ᱞᱟᱹᱭᱫᱟ ᱛᱚ ᱦᱟᱱᱟ ᱨᱮᱢᱟ ᱠᱚᱢ ᱜᱮ ᱛᱟᱦᱮᱸ ᱠᱟᱱᱟ ᱞᱟᱦᱟ ᱛᱮᱵᱚᱱ ᱠᱟᱹᱢᱤᱭᱮᱫ ᱠᱟᱱ ᱛᱟᱦᱮᱸᱫ᱾
ᱚᱱᱟ ᱫᱚ ᱛᱤᱱᱟᱹᱜ ᱛᱮ?
ᱚᱱᱟ ᱢᱟ ᱟᱹᱰᱤ ᱠᱚᱢ ᱛᱟᱦᱮᱸ ᱠᱟᱱ ᱛᱟᱢ ᱛᱤᱱᱟᱹᱜ ᱪᱚ᱾
ᱛᱤᱱᱟᱹᱜ?
ᱚᱱᱟᱴᱟᱜ ᱢᱟ ᱵᱤᱥ ᱢᱤᱱᱤᱴ ᱨᱮ ᱛᱤᱱᱟᱹᱜ ᱴᱟᱠᱟᱪᱚ ᱵᱟᱝᱫᱚ,
ᱚᱠᱚ ᱵᱟᱲᱟ ᱤᱭᱟᱹ ᱤᱧᱫᱚ ᱟᱞᱮ ᱼᱼ ᱥᱮᱫ ᱫᱚ ᱚᱱᱠᱟ ᱫᱚ ᱵᱟᱹᱧ ᱵᱟᱰᱟᱭᱟ ᱤᱧ ᱫᱚ ᱚᱱᱮ ᱢᱤᱫᱴᱟᱝ ᱤᱭᱟᱹ ᱡᱟᱧ ᱵᱟᱰᱟᱭᱟ᱾ ᱚᱱᱟ ᱢᱤᱫᱴᱟᱝ ᱤᱭᱟᱹ ᱞᱮᱠᱟ ᱢᱟᱱᱮ ᱥᱟᱸᱩᱴ ᱞᱮᱠᱟ ᱡᱮᱢᱚᱱ ᱚᱱᱮ ᱯᱷᱚᱨᱚᱢ ᱨᱮ ᱵᱟᱝ ᱛᱟᱦᱮᱱᱟ ᱯᱟᱹᱦᱤᱞ ᱧᱩᱛᱩᱢ ᱚᱱᱮ ᱡᱚᱛᱚ ᱠᱚᱨᱟᱣ ᱤᱫᱤᱭ ᱢᱮ ᱵᱷᱚᱨᱟᱣ ᱤᱫᱤᱭ ᱢᱮ ᱾ ᱦᱳᱭ ᱟᱫᱚ ᱚᱱᱟ ᱠᱚ ᱡᱚᱛᱚᱢ ᱯᱩᱨᱟᱹᱣ ᱞᱮᱠᱷᱟᱡ ᱡᱚᱛᱚ ᱛᱮ ᱯᱟᱸᱥᱚ ᱴᱟᱠᱟᱢ ᱧᱟᱢᱟ᱾
ᱟᱪᱪᱷᱟ᱾
ᱟᱨ ᱚᱱᱟ ᱫᱚ ᱛᱤᱱᱟᱹᱜ ᱡᱟ ᱛᱱᱟᱜᱹ ᱫᱤᱱ ᱛᱮᱜᱮᱢ ᱯᱩᱨᱟᱹᱣ ᱫᱟᱲᱮᱜ ᱟᱢᱮᱢ ᱞᱟᱹᱭᱟ ᱡᱩᱫᱤ ᱢᱤᱫ ᱫᱤᱱ ᱛᱮᱜᱮᱧ ᱯᱩᱨᱟᱹᱣᱟ ᱛᱟᱦᱚᱞᱮ ᱢᱤᱫ ᱫᱤᱱ ᱛᱮᱜᱮ, ᱛᱟᱦᱚᱞᱮ ᱟᱢ ᱡᱩᱫᱤᱢ ᱞᱟᱹᱭ ᱞᱮ ᱚᱝᱠᱟ ᱵᱟᱨ ᱫᱤᱱ ᱚᱱᱮ ᱚᱱᱠᱟ ᱟᱞᱮ ᱫᱚᱞᱮ ᱠᱚᱨᱟᱣ ᱠᱟᱫᱟ ᱚᱱᱮ ᱵᱚᱭᱚᱥ ᱨᱮᱠᱳᱨᱴ ᱚᱱᱟ ᱫᱚ᱾
ᱟᱪᱪᱷᱟ ᱟᱪᱪᱷᱟ ᱦᱮᱸ ᱱᱚᱛᱮ ᱫᱚ ᱦᱮᱸ ᱱᱚᱛᱮ
ᱟᱫᱚ ᱟᱢ ᱫᱚ ᱟᱢ ᱫᱚ ᱪᱮᱫ ᱞᱮᱠᱟᱢ ᱞᱟᱹᱭᱪᱚᱭᱮᱫᱟ ᱵᱟᱹᱧ ᱵᱩᱡᱷᱟᱹᱣ ᱫᱟ᱾
ᱤᱧ ᱫᱚ ᱚᱸᱰᱮ ᱠᱚᱞ ᱨᱮ ᱯᱟᱲᱦᱟᱣ ᱦᱩᱭᱩᱜ ᱠᱟᱱ ᱛᱟᱦᱮᱸᱱᱟ ᱠᱚᱞ ᱨᱮ ᱟᱫᱚ ᱚᱱᱟ ᱵᱟᱨᱮ ᱛᱮᱜᱮ ᱨᱚᱲ ᱦᱩᱭᱩᱜ ᱠᱟᱱ ᱛᱟᱦᱮᱸᱫᱼᱟ᱾
ᱦᱮᱸ ᱚᱱᱠᱟ ᱜᱮᱛᱚ ᱚᱸᱰᱮ ᱡᱚ ᱛᱚ ᱚᱞ ᱛᱟᱦᱮᱱᱟ ᱪᱮᱫ ᱠᱚ ᱚᱞ ᱛᱟᱦᱮᱱᱟ ᱚᱱᱟ ᱟᱢ ᱢᱚᱪᱟᱛᱮ ᱨᱚᱲ ᱢᱮ ᱯᱟᱲᱦᱟᱣ ᱢᱮ᱾ ᱚᱱᱟ ᱨᱚᱲ ᱟᱢᱟᱜ ᱟᱲᱟᱝ ᱤᱭᱟᱹᱜ ᱛᱟᱢᱟ ᱨᱮᱠᱚᱨᱰᱚᱜ ᱛᱟᱢᱟ᱾
ᱦᱮᱸ ᱨᱮᱠᱚᱨᱰᱚᱜ ᱛᱟᱢᱟ ᱱᱚᱣᱟ ᱨᱮᱦᱚᱸ ᱨᱮᱠᱚᱨᱰᱚᱜ ᱠᱟᱱ ᱜᱮᱭᱟ᱾
ᱦᱮᱸ ᱱᱚᱣᱟ ᱨᱮᱦᱚ ᱛᱚ ᱨᱮᱠᱚᱴᱚᱜ ᱠᱟᱱ ᱜᱮᱭᱟ᱾
ᱦᱮᱸ ᱟᱫᱚ ᱨᱮᱫᱚᱠᱚ ᱢᱮᱱᱫᱟ ᱫᱚᱥ ᱤᱭᱟᱹ ᱢᱤᱱᱤᱴ ᱨᱮ ᱪᱮ ᱪᱤᱱᱟᱹᱜ ᱴᱟᱠᱟ ᱠᱚ ᱢᱮᱱᱫᱟ ᱱᱚᱣᱟ ᱨᱮᱢᱟ ᱟᱭᱢᱟ ᱠᱚ ᱞᱟᱹᱭᱮᱫ ᱠᱟᱱ᱾
ᱢᱤᱱᱤᱴ ᱨᱮ ᱡᱟᱦᱟᱸᱭ ᱟᱢᱮᱢ ᱠᱚᱞ ᱟᱠᱟᱫᱟ ᱟᱢ ᱫᱚ ᱫᱚᱥ ᱴᱟᱠᱟᱢ ᱧᱟᱢᱟ᱾ ᱟᱨ ᱤᱧᱤᱧ ᱨᱤᱥᱤᱵᱷ ᱟᱠᱟᱫᱟ ᱤᱧ ᱫᱚ ᱟᱴ ᱴᱟᱠᱟ᱾
ᱦᱮᱸ ᱱᱚᱣᱟ ᱨᱮᱢᱟ ᱟᱭᱢᱟ ᱠᱚ ᱞᱟᱹᱭᱮᱫ ᱠᱟᱱ ᱜᱮ᱾
ᱦᱮᱸ
ᱟᱫᱚ ᱚᱱᱠᱟ ᱠᱷᱟᱡ ᱢᱟ ᱟᱫᱚ ᱛᱤᱱᱟᱹᱜ ᱠᱚ ᱮᱯᱥᱮᱴᱟ ᱟᱯᱮ ᱛᱤᱱᱟᱹᱜ ᱠᱚ ᱩᱱᱠᱩ ᱚᱱᱟ ᱦᱤᱥᱟᱹᱵ ᱛᱮ᱾
ᱦᱩᱸ
ᱦᱮᱸ ᱟᱫᱚ ᱟᱢᱫᱚᱢ ᱠᱚᱞ ᱵᱟᱲᱟ ᱠᱮᱫᱟ ᱟᱫᱚ ᱡᱟᱦᱟᱱᱟᱜ ᱮᱥᱮ ᱜᱮᱤ ᱱᱚᱝᱠᱟ ᱱᱚᱚᱨᱢᱟᱞ ᱜᱚᱞᱯ ᱜᱮᱤ ᱥᱮ ᱡᱟᱦᱱᱟᱜ ᱴᱚᱯᱤᱠ ᱵᱤᱥᱚᱭ ᱛᱮ ᱜᱟᱞᱢᱟᱨᱟ ᱦᱩᱭᱩᱜᱼᱟ᱾
ᱵᱟᱝ ᱵᱟᱝ ᱱᱚᱝᱠᱟ ᱜᱮ ᱱᱚᱝᱠᱟ ᱜᱮ ᱟᱨᱮ ᱟᱨ ᱮᱴᱟᱜ ᱠᱚ ᱦᱚᱸ ᱱᱚᱝᱠᱟ ᱠᱚ ᱜᱟᱞᱢᱟᱨᱟᱜ ᱠᱟᱱᱟ ᱡᱟᱦᱟᱸᱭ ᱢᱟᱨᱤ ᱢᱟᱨᱤ ᱢᱮᱱᱟᱜ ᱠᱚᱣᱟ᱾
ᱚ
ᱱᱚᱝᱠᱟ ᱜᱮ ᱟᱫᱚ
ᱤᱧᱤᱧ ᱢᱮᱱᱥᱮ ᱡᱟᱦᱱᱟᱜ ᱴᱚᱯᱤᱠ ᱵᱤᱥᱚᱭ ᱛᱮ ᱜᱟᱞᱢᱟᱨᱟᱣ᱾
ᱵᱟᱝ
ᱡᱟᱦᱟᱱ ᱤᱫᱤ ᱠᱟᱛᱮᱜ᱾
ᱦᱮᱸ ᱚᱱᱮ ᱚᱱᱠᱟ ᱜᱮ ᱟᱫᱚ
ᱟᱫᱚ ᱤᱧ ᱦᱚᱸᱧ ᱱᱟᱣᱟ ᱜᱮᱭᱟ ᱟᱫᱚ ᱚᱱᱟ ᱤᱭᱟᱹ ᱠᱚᱨᱮ ᱦᱚᱸ ᱡᱟᱦᱟᱱᱟᱜ ᱫᱚ ᱵᱟᱠᱚ ᱮᱸ ᱪᱮᱜᱠᱚ ᱢᱮᱱᱟ
ᱟᱫᱚ ᱱᱤᱭᱟᱹ ᱟᱢ ᱫᱚ ᱠᱚᱞ ᱵᱟᱲᱟᱣ ᱠᱟᱜ ᱠᱚᱜᱮᱭᱟᱢ ᱛᱚ ᱱᱚᱣᱟ ᱠᱚᱞ ᱨᱮᱫᱚ ᱵᱟᱭᱨᱮ ᱵᱟᱨ ᱨᱚᱠᱚᱢ ᱢᱮᱱᱟᱜᱼᱟ ᱢᱤᱫᱴᱮᱱ ᱠᱚᱞ ᱥᱩᱫᱩ ᱠᱚᱞ᱾ ᱟᱨ ᱢᱤᱫᱴᱮᱱ ᱫᱚ ᱚᱱᱮ ᱠᱚᱞ ᱚᱞ ᱦᱩᱭᱩᱜᱼᱟ᱾
ᱚᱞ ᱦᱩᱭᱩᱜᱼᱟ ᱦᱮᱸ ᱩᱱᱟ
ᱚᱞ ᱦᱳᱭ ᱚᱱᱟ ᱢᱟ ᱦᱮᱸ ᱚᱱᱟ ᱚᱱᱟ ᱫᱚ ᱪᱚᱞᱞᱤᱥ ᱴᱟᱠᱟ ᱥᱮ ᱛᱤᱱᱟᱹᱜ ᱚᱱᱟ ᱤᱭᱟᱹᱨᱮ ᱛᱟᱦᱮᱸ ᱠᱟᱱ᱾
ᱦᱮᱸ ᱦᱮᱸ ᱦᱮᱸ
ᱦᱳᱭ ᱚᱱᱟ ᱫᱚᱢ ᱠᱚᱨᱟᱣ ᱠᱟᱫᱟ?
ᱵᱟᱹᱜ ᱵᱟᱝ ᱵᱟᱝ ᱵᱟᱹᱧ ᱠᱚᱨᱟᱣ ᱟᱠᱟᱫᱟ ᱚᱱᱟ ᱫᱚ᱾
ᱚ ᱛᱟᱦᱚᱞᱮ ᱱᱚᱣᱟ ᱜᱮᱢ ᱠᱚᱨᱟᱣ ᱫᱟᱢ ᱠᱚᱞ ᱫᱟ᱾
ᱦᱮᱸ ᱱᱚᱣᱟ ᱜᱤ ᱟᱢ ᱫᱚ ᱦᱟᱱᱟᱴᱟᱜ ᱦᱚᱢ
ᱤᱧ ᱵᱟᱝ ᱵᱟᱝ ᱵᱟᱝ ᱵᱟᱝ ᱵᱟᱝ ᱵᱟᱹᱧ ᱠᱚᱨᱟᱣ ᱟᱠᱟᱫᱟ᱾ ᱟᱫᱚ ᱤᱧᱤᱧ ᱤᱧᱤᱧ ᱞᱟᱹᱭᱮᱫᱟ ᱤᱧᱤᱧ ᱱᱟᱣᱟ ᱜᱮᱭᱟ ᱟᱢ ᱠᱷᱚᱡ ᱦᱚᱸ᱾ ᱪᱮᱫ ᱠᱚ ᱢᱮᱱᱟ ᱤᱧᱤᱧ ᱢᱮᱱᱫᱟ ᱱᱚᱣᱟ ᱱᱟᱢᱵᱟᱨ ᱫᱚ ᱤᱧ ᱠᱚᱞ ᱤᱧ ᱢᱮᱛᱟ ᱠᱚ ᱠᱷᱟᱡ ᱟᱫᱚ ᱚᱠᱟᱨᱮᱧ ᱧᱟᱢᱟᱹᱧ ᱱᱚᱣᱟ ᱱᱟᱢᱵᱟᱨ ᱫᱚ? ᱟᱢ ᱚᱠᱟᱨᱮᱢ ᱧᱟᱢ ᱠᱮᱫ ᱛᱤᱧᱟᱹ ᱱᱟᱢᱵᱟᱨ?
ᱚᱱᱮ ᱡᱮᱭᱥᱮᱠᱤ ᱤᱧᱟᱹᱜ ᱤᱧ ᱦᱳᱣᱟᱴᱥᱮᱯ ᱠᱤᱫᱟᱹᱧ ᱛᱚ᱾
ᱦᱮᱸ ᱳᱣᱟᱴᱥᱟᱯ ᱠᱮᱫᱟᱢ ᱤᱧᱤᱧ ᱞᱟᱹᱭ ᱠᱮᱫᱟ ᱤᱧ ᱯᱷᱤᱨᱤ ᱜᱮ ᱢᱤᱱᱟᱹᱧᱟ᱾
ᱯᱷᱤᱨᱤ ᱜᱮ ᱢᱮᱱᱟᱢᱟ ᱚᱸᱰᱮ ᱤᱧ ᱟᱢᱟᱜ ᱱᱚᱢᱵᱚᱨᱤᱧ ᱧᱟᱢ ᱠᱤᱫᱟᱹᱧ᱾
ᱦᱮᱸ ᱚᱸᱰᱮᱢ ᱧᱟᱢ ᱠᱮᱫᱟ ᱟᱨ
ᱟᱫᱚ ᱱᱚᱸᱰᱮ ᱚᱱᱟ ᱠᱚᱯᱤ ᱠᱤᱫᱟᱹᱧ᱾
ᱱᱚᱣᱟ ᱮᱯ ᱨᱮ?
ᱦᱮᱸ ᱦᱮᱸ ᱦᱮᱸ ᱚᱱᱟ ᱵᱟᱝ ᱤᱭᱟᱹᱨᱮ ᱡᱮᱭᱥᱮᱠᱤ ᱟᱢᱟᱜ ᱟᱸ ᱚᱱᱮ ᱳᱣᱟᱴᱥᱮᱯ ᱨᱮ ᱚᱸᱰᱮ ᱜᱮ ᱱᱚᱢᱵᱚᱨᱤᱧ ᱠᱚᱯᱤ ᱠᱮᱫᱟ, ᱱᱚᱸᱰᱮ ᱱᱚᱣᱟ ᱱᱚᱣᱟ ᱮᱯ ᱨᱮᱧ ᱦᱮᱜᱮᱱᱟ᱾
ᱱᱚᱣᱟ ᱮᱯ ᱨᱮᱢ ᱦᱮᱜᱱᱟ᱾
ᱟᱫᱚ ᱱᱚᱸᱰᱮᱧ ᱯᱮᱥᱴ ᱠᱮᱫᱟ ᱚᱱᱟ ᱱᱚᱢᱵᱚᱨ᱾
ᱚ ᱟᱨ ᱠᱚᱞ ᱠᱮᱫᱟᱢ?
ᱦᱮᱸ ᱟᱨᱤᱧ ᱠᱚᱞ ᱠᱮᱫᱟ ᱟᱢ ᱴᱷᱮᱜ ᱪᱟᱞᱟᱣᱱᱟ᱾
ᱚ ᱟᱪᱪᱷᱟ ᱚᱱᱟᱜᱤᱧ